ᱦᱮᱸ ᱜᱚᱝᱠᱮ ᱾
ᱦᱮᱞᱳ ᱦᱮᱞᱳ ᱾
ᱦᱮᱸ ᱦᱮᱞᱳ, ᱟᱸᱡᱚᱢᱚᱜ ᱠᱟᱱᱟ ᱛᱚ ᱨᱚᱲ? ᱚᱸ ᱾
ᱤᱧᱟᱜ ᱴᱷᱤᱠ ᱴᱷᱟᱠᱮᱢ ᱟᱧᱡᱚᱢ ᱮᱫᱟ?
ᱦᱮᱸ ᱤᱧ ᱟᱸᱡᱚᱢ ᱧᱟᱢ ᱮᱫᱟ ᱾ ᱦᱮᱸ ᱱᱟᱯᱟᱭ ᱜᱮᱭᱟᱢ ᱛᱚ ᱛᱟᱦᱞᱮ?
ᱦᱮᱸ ᱱᱟᱯᱟᱭ ᱜᱮᱭᱟ ᱟᱹᱵᱤᱱ ᱜᱮ ᱪᱮᱜᱠᱟ᱾
ᱟᱞᱤᱧ ᱦᱚᱸ ᱱᱟᱯᱟᱭ ᱜᱮ ᱱᱤᱛᱚᱜ ᱫᱚ᱾ ᱱᱤᱛᱵᱷᱩᱨ ᱫᱚ᱾
ᱟᱹᱵᱤᱱ ᱫᱚ ᱚᱠᱟ ᱰᱤᱥᱴᱤᱠ ᱠᱷᱚᱡ ᱵᱤᱱ ᱞᱟᱹᱭᱼᱟ?
ᱟᱹᱞᱤᱧ ᱫᱚ ᱱᱟᱱᱛᱮ ᱥᱟᱺᱜᱤᱧ ᱜᱮ ᱮᱸ ᱢᱟᱞᱫᱟ ᱫᱤᱥᱚᱢ, ᱢᱟᱞᱫᱟ ᱰᱤᱥᱴᱤᱠ᱾
ᱟᱪᱪᱷᱟ
ᱚᱻ ᱛᱟᱦᱞᱮ ᱟᱹᱵᱤᱱ ᱥᱮᱫ ᱫᱚ ᱚᱠᱟ ᱞᱮᱠᱟ ᱫᱟᱜᱽ ᱡᱟᱲᱤ ᱫᱚ?
ᱫᱟᱜ ᱡᱟᱹᱲᱤ ᱫᱚ ᱵᱷᱟᱞᱤ ᱜᱮ ᱟᱞᱮ ᱥᱮᱫ ᱫᱚ, ᱟᱯᱮ ᱥᱮᱫ ᱫᱚ?
ᱦᱮᱸ ᱟᱹᱞᱤᱧ ᱥᱮᱫ ᱦᱚᱸ ᱢᱟᱱᱮ ᱵᱷᱟᱜᱤ ᱜᱮ ᱱᱤᱛᱚᱜ ᱫᱚ ᱾ ᱫᱟᱜ ᱫᱚ ᱵᱷᱟᱜᱤ ᱜᱮᱭ ᱫᱟᱜ ᱠᱟᱫᱟ᱾ ᱟᱨ ᱪᱟᱥ ᱠᱚᱫᱚ ᱵᱤᱱ ᱪᱤᱠᱟᱹ ᱵᱤᱱ ᱨᱟᱠᱟᱵ ᱠᱮᱫᱟ ᱥᱮ ᱵᱟᱝ ᱛᱟᱦᱞᱮ?
ᱪᱟᱥ ᱠᱚᱫᱚ ᱢᱚᱴᱟᱢᱩᱴᱤ ᱨᱟᱠᱟᱵ ᱦᱩᱭ ᱠᱟᱱᱟ ᱵᱟᱹᱭᱦᱟᱹᱲ ᱫᱷᱟᱨᱮ ᱫᱚ ᱜᱚᱴᱟᱜᱮ ᱨᱚᱦᱚᱭ ᱦᱩᱭ ᱠᱟᱱᱟ᱾ ᱟᱫᱚ ᱱᱚᱣᱟ ᱚᱲᱟᱜ ᱫᱷᱟᱨᱮ ᱠᱚᱨᱮᱜ ᱜᱮ ᱟᱹᱣᱨᱤ ᱫᱟᱜᱚᱜᱼᱟ, ᱟᱨ ᱛᱚᱞᱟ ᱠᱚᱦᱚ ᱠᱟᱹᱴᱤᱡ ᱜᱮᱭᱟ᱾
ᱚᱻ
ᱟᱯᱮ ᱥᱮᱫ ᱫᱚ?
ᱟᱹᱞᱤᱧ ᱥᱮᱫ ᱦᱚᱸ ᱢᱟᱱᱮ ᱫᱟᱜ ᱫᱚ ᱡᱟᱹᱥᱛᱤ ᱜᱮᱭᱟ ᱛᱟᱞᱮᱢ᱾ ᱦᱮᱸ ᱟᱞᱤᱧ ᱫᱚ ᱞᱟᱦᱟᱱ ᱨᱮᱜᱮ ᱪᱟᱨᱟ ᱠᱚᱫᱚᱞᱤᱧ ᱜᱤᱲᱤ ᱞᱮᱫᱟ ᱛᱟᱦᱞᱮ ᱢᱟᱱᱮ ᱦᱚᱜᱼᱚᱭ ᱢᱩᱪᱟᱹᱫ ᱞᱮᱠᱟᱜᱮ ᱠᱟᱹᱴᱤᱡ ᱟᱫᱚ ᱜᱷᱩᱴᱩ ᱠᱚᱨᱮᱱᱟᱜ ᱠᱤᱪᱷᱩ ᱜᱟᱱ ᱢᱮᱱᱟᱜᱼᱟ᱾ ᱚᱱᱟ ᱠᱚᱞᱤᱧ ᱨᱚᱦᱚᱭ ᱞᱮᱠᱷᱟᱱ ᱜᱮ ᱪᱟᱵᱟ ᱜᱚᱫᱚᱜᱼᱟ᱾
ᱟᱪᱪᱷᱟ ᱛᱟᱦᱞᱮ ᱟᱯᱮ ᱥᱮᱫ ᱫᱚ ᱪᱮᱫ ᱠᱚ ᱪᱟᱥ ᱟᱵᱟᱫᱽ ᱦᱩᱭᱩᱜ ᱜᱮᱭᱟ ᱥᱚᱵᱽᱡᱤ ᱠᱚ?
ᱥᱚᱵᱽᱡᱤ ᱠᱚᱫᱚ ᱥᱟᱱᱟᱢᱟᱜ ᱜᱮ ᱦᱩᱭᱩᱜ ᱜᱮ ᱛᱟᱦᱚᱞᱮ ᱟᱫᱚ ᱟᱹᱞᱤᱧ ᱫᱚ ᱩᱱᱟᱹᱜ ᱡᱟᱹᱥᱛᱤ ᱵᱟᱹᱞᱤᱧ ᱤᱭᱟᱹᱭ ᱜᱮᱭᱟ ᱟᱹᱞᱤᱧ ᱫᱚ ᱦᱚᱜᱼᱚᱭ ᱠᱟᱞᱞᱟ ᱟᱨ ᱯᱚᱴᱚᱞ ᱠᱚᱜᱮ ᱠᱚ ᱤᱭᱟᱹ ᱨᱮᱞᱤᱧ ᱴᱷᱩᱠᱴᱟᱠ ᱞᱤᱧ ᱠᱚᱨᱟᱣ ᱜᱮᱭᱟ ᱡᱷᱤᱝᱜᱟᱹ᱾
ᱚ ᱟᱨ ᱟᱹᱞᱩ ᱠᱚ ᱵᱟᱝ ᱦᱩᱭᱩᱜᱼᱟ ᱟᱹᱞᱩ ᱥᱤᱡᱤᱱ?
ᱦᱮᱸ ᱦᱩᱭᱩᱜ ᱜᱮᱭᱟ ᱫᱚᱢᱮ ᱡᱟᱹᱥᱛᱤ ᱜᱮ ᱦᱩᱭᱩᱜ ᱜᱮᱭᱟ᱾
ᱚᱸ ᱦᱳᱤ
ᱟᱵᱤᱱ ᱥᱮᱜ ᱢᱟ ᱚᱠᱟᱞᱮᱠᱟ ᱛᱟᱦᱚᱞᱮ?
ᱟᱞᱮ ᱥᱮᱜ ᱦᱚᱸ ᱦᱩᱭᱩᱜ ᱜᱮᱭᱟ ᱟᱹᱞᱩ ᱠᱚ ᱥᱤᱡᱤᱱ ᱟᱹᱞᱩ ᱥᱚᱵᱽᱡᱤ ᱠᱚᱦᱚᱸ ᱦᱩᱭᱩᱜ ᱜᱮᱭᱟ᱾
ᱚᱻ
ᱟᱸ ᱡᱷᱚᱛᱚ ᱞᱮᱠᱟᱱᱟᱜ ᱥᱚᱵᱽᱡᱤ ᱠᱚᱜᱮ ᱦᱩᱭᱩᱜ ᱜᱮᱭᱟ ᱳᱭ ᱛᱩᱲᱤ ᱠᱚᱦᱚᱸ᱾
ᱚᱻ
ᱟᱸᱻ ᱠᱷᱚᱥᱞᱟ ᱠᱚᱦᱚᱸ ᱡᱷᱚᱛᱚ ᱜᱮ ᱦᱩᱭᱩᱜ-ᱟ ᱱᱚᱛᱮ ᱦᱚᱸ᱾
ᱚᱻ ᱟᱫᱚ ᱟᱹᱵᱤᱱ ᱫᱚ ᱛᱟᱦᱞᱮ ᱢᱟᱱᱮ ᱚᱠᱟ ᱰᱤᱥᱴᱤᱠ ᱥᱮᱫ ᱫᱚᱵᱮᱱ ᱯᱟᱲᱟᱜ ᱠᱟᱱᱟ ᱟᱹᱵᱤᱱ ᱫᱚ?
ᱟᱹᱞᱤᱧ ᱫᱚ ᱵᱟᱸᱠᱩᱲᱟ᱾
ᱚᱸ ᱦᱟᱸ ᱦᱚᱜᱚᱭ ᱪᱟᱞᱟ ᱟᱫᱚ ᱱᱤᱛ ᱵᱷᱳᱨ ᱫᱚ ᱛᱟᱦᱞᱮ ᱟᱹᱛᱩ ᱴᱚᱞᱟ ᱨᱮᱜᱮ ᱥᱮ ᱵᱟᱡᱟᱨ ᱫᱤᱥᱚᱢ ᱠᱚᱨᱮᱜ ᱵᱤᱱ ᱛᱟᱦᱮᱱ ᱠᱟᱱᱟ?
ᱵᱟᱝ ᱵᱟᱝ ᱟ ᱟᱹᱛᱩ ᱴᱚᱞᱟ ᱠᱚᱨᱮᱜ ᱜᱮ᱾
ᱚ, ᱛᱟᱦᱚᱞᱮ ᱩᱫᱽ ᱯᱷᱩᱴᱠᱟᱹ ᱠᱚᱫᱚ ᱵᱤᱱ ᱡᱚᱢ ᱵᱟᱲᱟ ᱠᱮᱫ ᱠᱚᱣᱟ ᱥᱮ ᱵᱟᱝ ᱱᱤᱭᱟᱹ ᱵᱟᱨ ᱫᱚ?
ᱦᱮᱸ ᱡᱚᱢ ᱜᱮ ᱦᱩᱭ ᱠᱟᱱᱟ ᱚᱱᱟ ᱥᱤᱡᱤᱱ ᱨᱮᱫᱚ ᱡᱚᱢᱜᱮ ᱦᱩᱭᱱᱟ ᱩᱫᱽ ᱯᱩᱴᱠᱟᱹ ᱾ ᱞᱮᱴᱚ ᱠᱟᱛᱮᱫ, ᱥᱚᱲᱮ ᱠᱟᱛᱮᱫ, ᱩᱛᱩ ᱠᱟ ᱛᱮᱫ ᱡᱷᱚᱛᱚ ᱠᱟᱛᱮᱜ ᱜᱮ ᱡᱚᱢ ᱦᱩᱭ ᱠᱟᱱᱟ ᱢᱚᱴᱟᱢᱩᱴᱤ᱾
ᱦᱮᱸ ᱟᱨ ᱟᱞᱚᱵᱤᱱ ᱞᱟᱹᱭᱟ, ᱩᱞᱤ ᱫᱟᱜ ᱜᱮᱵᱤᱱ ᱡᱚᱨᱚ ᱦᱚᱪᱚ ᱠᱮᱫ ᱛᱟᱸᱞᱤᱧᱟ ᱾
ᱦᱮᱸᱻ ᱟᱸ ᱟᱯᱮ ᱥᱮᱫ ᱫᱚ?
ᱟᱹᱞᱤᱧ ᱥᱮᱫ ᱢᱟ ᱢᱟᱹᱴᱤᱭᱟᱹᱲ ᱫᱤᱥᱚᱢ ᱦᱚᱲ ᱟᱞᱤᱧ ᱥᱮᱫ ᱢᱟ ᱩᱫᱽ ᱯᱷᱩᱴᱠᱟᱹ ᱵᱟᱠᱚ ᱧᱟᱢᱚᱜᱼᱟ ᱟᱹᱰᱤ ᱡᱟᱞᱟ᱾ ᱩᱱᱠᱩ ᱠᱟᱛᱷᱟ ᱜᱮᱵᱮᱱ ᱞᱟᱹᱭ ᱠᱮᱫ ᱠᱷᱟᱱ ᱛᱟᱦᱞᱮ ᱟᱹᱞᱤᱧ ᱢᱤᱫ ᱫᱷᱟᱣ ᱞᱤᱧ ᱪᱟᱞᱟᱣ ᱞᱮᱱᱟ ᱯᱮᱲᱟ ᱴᱷᱮᱱ᱾ ᱛᱟᱦᱞᱮ ᱚᱸᱰᱮᱞᱤᱧ ᱡᱚᱢ ᱞᱮᱫ ᱠᱚᱣᱟ ᱱᱤᱛ ᱦᱚᱸ ᱚᱱᱟ ᱟᱥ ᱢᱮᱱᱟᱜ ᱜᱮᱛᱟᱞᱩᱧᱟᱹ ᱛᱤᱥ
ᱦᱮᱸ᱾
ᱟᱪᱪᱷᱟ ᱛᱟᱦᱚᱞᱮ ᱟᱯᱮ ᱥᱮᱫ ᱫᱚ ᱱᱮᱛᱟᱨ ᱜᱮᱛᱚ ᱛᱟᱞᱮ ᱠᱚᱫᱚ ᱵᱤᱞᱤᱜᱼᱟ᱾ ᱟᱯᱮ ᱥᱮᱫ ᱫᱚ ᱢᱮᱱᱟᱜ ᱟᱥᱮ ᱵᱟᱝ ᱛᱟᱞᱮ ᱠᱚ?
ᱦᱮᱸ ᱛᱟᱞᱮ ᱫᱟᱨᱮ ᱠᱚᱢᱟ ᱡᱟᱹᱥᱛᱤ ᱜᱮ ᱢᱮᱱᱟᱜᱼᱟ᱾ ᱢᱮᱱᱠᱷᱟᱱ ᱛᱟᱞᱮ ᱫᱟᱨᱮ ᱟᱨ ᱟᱹᱵᱤᱱ ᱥᱮᱫ ᱢᱟ ᱚᱠᱟᱞᱮᱠᱟ?
ᱦᱟᱸ ᱟᱞᱮ ᱥᱮᱫ ᱦᱚᱸ ᱛᱟᱞᱮ ᱢᱮᱱᱟᱜ ᱜᱮᱭᱟ᱾ ᱡᱟᱹᱥᱛᱤ ᱜᱮ ᱟᱞᱮ ᱥᱮᱫ ᱦᱚᱸ᱾ ᱟᱸ ᱦᱤᱛᱚᱜ ᱥᱤᱡᱤᱱ ᱫᱚ ᱯᱤᱴᱷᱟᱹ ᱠᱚᱫᱚ ᱟᱣᱨᱤ ᱦᱩᱭᱩᱜᱼᱟ, ᱩᱱᱟᱹᱜ ᱡᱟᱹᱥᱛᱤ ᱫᱚ ᱟᱣᱨᱤ ᱵᱤᱞᱤᱜᱼᱟ᱾ ᱛᱚ ᱱᱚᱜ-ᱚᱭ ᱢᱤᱫᱴᱤᱡ ᱵᱟᱨᱭᱟ ᱵᱤᱞᱤᱜ ᱠᱟᱱᱟ᱾ ᱟᱫᱚ ᱯᱤᱴᱷᱟᱹ ᱵᱟᱲᱟᱭ ᱦᱩᱭᱩᱜᱼᱟ ᱱᱟᱦᱟᱸᱜ ᱮᱭᱯᱚᱨ᱾
ᱦᱮᱸ᱾ ᱛᱟᱦᱚᱞᱮ ᱟᱵᱤᱱ ᱫᱚ ᱵᱤᱨ ᱫᱤᱥᱚᱢ ᱠᱚᱨᱮ ᱜᱮᱵᱤᱱ ᱯᱟᱲᱟᱜ ᱠᱟᱱᱟ ᱛᱟᱦᱚᱞᱮ?
ᱦᱮᱸ ᱢᱮᱱ ᱜᱟᱱᱚᱜᱼᱟ ᱵᱤᱨ ᱫᱤᱥᱚᱢ ᱜᱮ ᱞᱟᱹᱭ ᱜᱟᱱᱚᱜᱼᱟ᱾ ᱟᱫᱚ ᱟᱞᱮ ᱥᱩᱨ ᱠᱚᱨᱮᱜ ᱫᱚ ᱩᱱᱟᱹᱜ ᱵᱤᱨ ᱠᱚᱫᱚ ᱵᱟᱹᱱᱩᱜᱼᱟ᱾ ᱛᱚ ᱠᱟᱹᱴᱤᱡ ᱥᱟᱺᱜᱤᱧ ᱧᱚᱜ ᱜᱮᱭᱟ᱾ ᱟᱫᱚ ᱵᱤᱨ ᱫᱤᱥᱚᱢ ᱜᱮ ᱢᱮᱱ ᱜᱟᱱᱚᱜᱼᱟ᱾
ᱦᱮᱸ᱾ ᱟᱹᱞᱤᱧ ᱥᱮᱫ ᱢᱟ ᱥᱩᱨ ᱥᱩᱨ ᱠᱚᱨᱮᱫ ᱢᱟ ᱥᱟᱺᱜᱤᱧ ᱨᱮᱦᱚᱸ ᱠᱟᱹᱴᱤᱡ ᱟᱹᱰᱤ ᱥᱟᱺᱜᱤᱧ ᱜᱮ ᱪᱟᱞᱟᱜ ᱦᱩᱭᱩᱜ ᱛᱟᱞᱤᱧᱟ ᱟᱹᱞᱤᱧ᱾ ᱟᱫᱚ ᱯᱩᱨᱟᱹ ᱢᱟᱹᱴᱷᱣᱟᱹ ᱫᱤᱥᱚᱢ ᱨᱮᱜᱮᱞᱤᱧ ᱯᱟᱲᱟᱜ ᱠᱟᱱᱟ᱾
ᱟᱯᱮ ᱥᱮᱫ ᱫᱚ ᱪᱮᱫ ᱠᱚᱛᱮ ᱯᱮ ᱤᱥᱤᱱᱟ?
ᱛᱟᱦᱚᱞᱮ ᱟᱹᱞᱤᱧ ᱫᱚ ᱪᱤᱫᱠᱟ ᱢᱟᱱᱮ ᱚᱱᱮ ᱫᱟᱨᱮ ᱠᱚᱨᱮᱱᱟ ᱵᱟᱯᱞᱟ ᱫᱟᱨᱮ ᱠᱚᱨᱮᱱᱟᱜ ᱛᱟᱞᱮᱭᱟᱜ ᱟᱸ ᱛᱟᱞᱮ ᱫᱟᱨᱮ ᱨᱮᱱᱟᱜ ᱚᱱᱟ ᱵᱟᱹᱠᱲᱟᱹ ᱠᱚᱛᱮ, ᱟᱫᱚ ᱱᱮᱛᱟᱨ ᱢᱟ ᱟᱫᱚ ᱜᱮᱥ ᱠᱚᱜᱮ ᱤᱭᱟᱹᱣ ᱠᱟᱱ ᱟᱫᱚ ᱚᱱᱟ ᱠᱚᱜᱮ, ᱟᱫᱚ ᱜᱮᱥ ᱠᱚᱨᱮᱱᱟᱜ ᱡᱚᱠᱷᱚᱱ ᱦᱟᱞᱚᱛ ᱠᱚᱢ ᱜᱚᱫᱚᱼᱟ ᱛᱟᱦᱚᱞᱮ ᱟᱫᱚ ᱚᱱᱮ ᱜᱩᱨᱤᱡ ᱨᱮᱱᱟᱜ ᱛᱮᱜᱮ ᱞᱤᱧ ᱤᱭᱟᱹᱭᱟ᱾
ᱚ ᱜᱩᱨᱤᱡ ᱚᱱᱟ ᱵᱷᱤᱛ ᱨᱮᱯᱮ ᱤᱭᱟᱹᱭᱟ᱾
ᱦᱮᱸ ᱦᱳᱭ᱾
ᱦᱮᱸ ᱡᱟᱦᱟᱸ ᱥᱮᱫ ᱥᱟᱦᱟᱱ ᱠᱚ ᱚᱵᱷᱟᱵᱽ ᱚᱱᱟ ᱠᱚᱫᱚ ᱚᱱᱟ ᱚᱱᱛᱮ ᱠᱚᱫᱚ ᱠᱚᱝ ᱮᱛᱮᱜ ᱜᱩᱨᱤᱡ ᱨᱮᱱᱟᱜ ᱠᱚ ᱤᱭ ᱡᱩᱛᱟᱠᱚ ᱚᱱᱠᱟ᱾ ᱛᱟᱞᱦᱮ ᱟᱯᱮ ᱚᱱᱛᱮ ᱫᱚ ᱦᱩᱞ ᱢᱟᱦᱟ ᱠᱚᱫᱚ ᱯᱮ ᱢᱟᱱᱟᱣᱟ ᱥᱮ ᱵᱟᱝ?
ᱦᱮᱸ ᱟᱹᱰᱤ ᱢᱚᱸᱡᱽ ᱜᱮᱞᱮ ᱢᱟᱱᱟᱣᱟ ᱱᱚᱶᱟ ᱠᱚᱨᱮ ᱫᱚ, ᱢᱟᱱᱮ ᱚᱱᱟ ᱠᱚᱫᱚ ᱢᱟᱱᱮ ᱟᱹᱰᱤ ᱤᱭᱟᱹᱣᱟᱛᱮᱫ ᱡᱟᱣ ᱜᱮ ᱟᱛᱮᱫ ᱜᱮᱞᱤ ᱢᱟᱱᱟᱣ ᱜᱮᱭᱟ ᱱᱚᱣᱟ ᱠᱚᱨᱮ ᱫᱚ᱾
ᱚ᱾
ᱦᱮᱸ ᱟᱯᱮ ᱚᱱᱟ ᱠᱚᱨᱮ ᱫᱚ ᱚᱠᱟᱞᱮᱠᱟ?
ᱟᱞᱮ ᱥᱮᱫ ᱦᱚᱸ ᱱᱚᱛᱮ ᱜᱮ ᱱᱚᱛᱮ ᱦᱚᱸ ᱡᱟᱸᱠ ᱡᱚᱢᱚᱠ ᱠᱟᱛᱮᱫ ᱜᱮᱞᱮ ᱢᱟᱱᱟᱣᱟ ᱦᱩᱞ ᱢᱟᱦᱟ ᱫᱚ᱾
ᱡᱚᱢ ᱟᱸᱡᱚᱢ ᱵᱟᱲᱟᱣ ᱠᱟᱫᱟᱞᱤᱧ ᱚᱱᱛᱮ ᱢᱟ ᱵᱟᱸᱠᱩᱲᱟ ᱚᱱᱟ ᱠᱚᱨᱮ ᱫᱤᱥᱚᱢ ᱠᱚᱨᱮᱫ ᱢᱟᱱᱮ ᱡᱚᱝᱜᱚᱞ ᱢᱚᱦᱚᱞ ᱮᱞᱟᱠ ᱟᱰᱤ ᱡᱟᱣ ᱜᱮᱠᱚᱭ ᱜᱮᱭᱟ ᱦᱩᱸ᱾
ᱦᱳᱭ᱾ ᱛᱟᱞᱦᱮ ᱤᱭᱟᱹ ᱵᱟᱦᱟ ᱢᱟᱜᱽ ᱢᱚᱬᱮ ᱠᱚᱫᱚ ᱦᱩᱭᱩᱜ ᱟᱥᱮ ᱵᱟᱝ ᱚᱱᱛᱮ ᱫᱚ?
ᱢᱟᱱᱮ ᱪᱮᱫᱠᱟ ᱟᱹᱞᱤᱧᱟᱜ ᱟᱹᱛᱩ ᱫᱚ ᱢᱟ ᱵᱟ ᱟᱹᱞᱤᱧ ᱴᱷᱮᱱ ᱫᱚ ᱟᱞᱤᱧᱟᱜ ᱟᱛᱩ ᱨᱮᱫᱚ ᱢᱟᱱᱮ ᱠᱚᱢ ᱟᱞᱮ ᱫᱚ ᱥᱟᱱᱛᱟᱲ ᱦᱚᱲ ᱢᱮᱱᱟᱜ ᱞᱮᱭᱟ, ᱢᱟᱱᱮ ᱟᱞᱮ ᱫᱚ ᱢᱮ ᱥᱟ ᱢᱮᱤᱥ ᱫᱤᱠᱩ ᱢᱮᱥᱟ ᱢᱮᱱᱟ ᱠᱚᱣᱟ ᱛᱚ᱾ ᱛᱟᱞᱦᱮ ᱚᱱᱟ ᱠᱷᱟᱹᱛᱤᱨ ᱛᱮ ᱩᱱᱟᱹᱜ ᱵᱟᱝ ᱦᱩᱭᱩᱜᱳ ᱜᱮᱭᱟ ᱛᱟᱦᱚᱞᱮ ᱢᱟᱢᱟ ᱚᱲᱟᱜ ᱠᱚᱨᱮ ᱜᱮ ᱚᱱᱟ ᱠᱚᱨᱮ ᱜᱮ ᱦᱩᱭᱩᱜᱼᱟ, ᱚᱸᱰᱮ ᱫᱚ ᱡᱟᱹᱥ ᱛᱮᱜᱮ ᱱᱥᱦᱟᱜ ᱚᱲᱟᱜ ᱢᱮᱱᱟᱜᱼᱟ᱾ ᱛᱟᱦᱚᱞᱮ ᱚᱸᱰᱮ ᱩᱱᱠᱩ
ᱚ᱾
ᱟᱹᱵᱤᱱ ᱥᱮᱫ ᱢᱟ ᱚᱠᱟ ᱞᱮᱠᱟ ᱛᱟᱦᱚᱞᱮ?
ᱟᱞᱮᱥᱮᱫ ᱫᱚ ᱦᱩᱭᱩᱜ ᱜᱮᱭᱟ ᱡᱟᱠ ᱡᱚᱢᱚᱠ ᱟᱞᱮ ᱱᱚᱛᱮ ᱫᱚ ᱢᱟᱱᱮ ᱥᱟᱱᱛᱟᱲ ᱜᱮ ᱵᱮᱥᱤ ᱢᱮᱱᱟᱜ ᱠᱚᱣᱟ ᱥᱮ᱾ ᱟᱨ ᱟᱛᱳ ᱠᱚᱦᱚᱸ ᱯᱟᱲᱟ ᱠᱚᱦᱚᱸ ᱮᱱᱛᱮᱫ ᱵᱚᱲᱚ ᱵᱚᱲᱚ᱾ ᱟᱫᱚ ᱵᱷᱟᱜᱮ ᱜᱮ ᱡᱟᱠᱼᱡᱚᱢᱚᱠ ᱠᱟᱛᱮ ᱜᱮᱞᱮ ᱯᱟᱨᱚᱢᱟ᱾
ᱦᱮᱸ ᱛᱚ,
ᱮᱸ ᱱᱚᱛᱮ ᱢᱟᱱᱮ ᱥᱟᱱᱛᱟᱲ ᱠᱚᱣᱟᱜ ᱟᱵᱚ ᱠᱚᱣᱟᱜ ᱤᱭᱟᱹ ᱯᱟᱛᱟ ᱧᱮᱞ ᱠᱚᱫᱚ ᱯᱮ ᱦᱮᱡᱽ ᱵᱟᱲᱟ ᱠᱟᱱᱟ ᱥᱮ ᱵᱟᱝ? ᱱᱚᱛᱮ ᱡᱮᱢᱚᱱ ᱥᱤᱞᱫᱟᱹ ᱯᱟᱛᱟ᱾
ᱦᱳᱭ ᱭᱟ ᱟᱸᱡᱚᱢ ᱵᱟᱲᱟ ᱚᱸᱰᱮ ᱫᱚᱞᱤᱧ ᱪᱟᱞᱟᱣ ᱞᱮᱱᱟ ᱥᱤᱞᱫᱟᱹ ᱚᱱᱟ ᱯᱟᱴᱟᱵᱤᱸᱫᱟᱹ ᱫᱚᱞᱤᱧ ᱟᱸᱡᱚᱢ ᱵᱟᱲᱟ ᱟᱠᱟᱫᱟ ᱢᱮᱱᱠᱷᱟᱱ ᱵᱟᱞᱤᱧ ᱪᱟᱞᱟᱣ ᱠᱟᱱᱟ᱾ ᱚᱱᱛᱮᱱᱟᱜ ᱚᱱᱮ ᱢᱤᱫᱴᱟᱝ ᱪᱮᱫ ᱦᱮᱸ ᱵᱩᱨᱩ ᱵᱚᱸᱜᱟ ᱞᱤᱧ ᱟᱸᱡᱚᱢ ᱠᱟᱫᱟ ᱚᱸᱰᱮ ᱵᱚᱨᱥᱮᱱ ᱢᱤᱫ ᱥᱮᱨᱢᱟ ᱞᱤᱧ ᱪᱟᱞᱟᱣ ᱞᱮᱱᱟ᱾ ᱛᱟᱦᱞᱮ ᱚᱱᱛᱮᱨᱮ ᱢᱮᱜᱴᱟᱝ ᱜᱟᱛᱮ ᱜᱮ ᱮᱸᱻ ᱤᱭᱟᱹ ᱛᱟᱦᱮᱸ ᱠᱟᱱᱟ ᱛᱟᱦᱞᱮ ᱩᱱᱤ ᱤᱭᱟᱹ ᱢᱮᱛᱟᱜ ᱞᱤᱧ ᱛᱟᱦᱮᱸᱫ ᱱᱮᱶᱛᱟ ᱞᱮᱫ ᱞᱤᱧᱟᱭ, ᱛᱟᱦᱞᱮ ᱟᱫᱚ ᱩᱱᱤ ᱴᱷᱮᱱ ᱜᱮᱞᱤᱧ ᱪᱟᱞᱟᱣ ᱞᱮᱱᱟ ᱟᱫᱚᱞᱤᱧ ᱧᱮᱞ ᱟᱜᱩ ᱠᱮᱫᱟ, ᱟᱰᱤ ᱢᱚᱸᱡᱽ ᱜᱮ ᱦᱩᱭᱩᱜᱼᱟ᱾
ᱦᱮᱸ ᱱᱤᱭᱟᱹ ᱫᱷᱟᱣ ᱫᱚ ᱟᱨᱦᱚᱸ ᱠᱚ ᱞᱟᱹᱭᱮᱜᱼᱟ ᱥᱤᱸᱲᱤ ᱠᱚᱠᱚ ᱡᱩᱛ ᱠᱟᱜᱼᱟ ᱥᱮ ᱪᱮᱫ?
ᱦᱮᱸ ᱦᱮᱸ ᱟᱫᱚ ᱱᱤᱭᱟᱹ ᱢᱟ ᱱᱤᱭᱟᱹ ᱫᱷᱟᱣ ᱢᱟ ᱪᱟᱥ ᱠᱟᱹᱢᱤ ᱨᱮᱞᱤᱧ ᱵᱮᱥᱛᱚᱭᱮᱱ ᱠᱷᱟᱱ ᱛᱟᱦᱞᱮ ᱵᱟᱞᱤᱧ ᱪᱟᱞᱟᱣ ᱫᱟᱲᱮ ᱟᱫᱟ᱾
ᱚ ᱟᱯᱮ ᱫᱚ ᱩᱱ ᱠᱷᱚᱡ ᱜᱮᱯᱮ ᱪᱟᱥ ᱨᱮᱯᱮ ᱞᱟᱜᱟᱣ ᱠᱟᱱᱟ? ᱦᱳᱭ᱾ ᱟᱨ ᱦᱤᱛᱚᱜᱟᱜ ᱫᱟᱜ ᱡᱟᱹᱲᱤ ᱠᱚ ᱪᱮᱫ ᱞᱮᱠᱟ ᱟᱯᱮ ᱥᱮᱫ ᱫᱚ?
ᱟᱨ ᱱᱤᱛᱚᱜ ᱫᱚ ᱠᱟᱹᱴᱤᱡᱽ ᱡᱟᱹᱥᱛᱤ ᱜᱮ ᱫᱚᱢᱮ ᱜᱮ ᱫᱟᱜ ᱡᱟᱹᱲᱤ ᱮᱫᱟᱭ ᱛᱟᱦᱞᱮ᱾
ᱳ ᱟᱞᱮ ᱥᱮᱜ ᱦᱚᱸ ᱱᱚᱜᱼᱚᱭ ᱠᱷᱟᱱᱮᱠ ᱢᱟᱲᱟᱝ ᱜᱮ ᱟᱹᱰᱤ ᱡᱳᱨ ᱜᱮ ᱫᱟᱜ ᱠᱮᱜᱼᱟᱭ᱾
ᱳᱻ ᱦᱮᱸᱛᱚ ᱛᱟᱦᱞᱮ ᱟᱹᱵᱤᱱ ᱴᱷᱮᱱ ᱢᱤᱫᱴᱮᱱ ᱠᱩᱠᱞᱤ ᱞᱤᱧ ᱫᱚᱦᱚᱭᱮᱫᱟ ᱢᱚᱱᱮ ᱠᱚᱫᱚ ᱟᱞᱚᱵᱤᱱ ᱵᱤᱪᱩᱠ ᱛᱟᱵᱤᱱᱟ᱾ ᱛᱟᱞᱦᱮ ᱟᱞᱤᱧᱞᱤᱧ ᱞᱟᱹᱭ ᱫᱟ ᱡᱮ ᱟᱹᱵᱤᱱ ᱫᱚ᱾ ᱟᱸᱻᱜ ᱡᱩᱨᱤ ᱯᱟᱹᱨᱤ ᱠᱟᱱᱟ ᱵᱤᱱ ᱥᱮ ᱰᱟᱹᱝᱜᱽᱣᱟᱹ ᱯᱟᱹᱨᱤ ᱜᱮᱭᱟ ᱵᱤᱱ ᱟᱵᱤᱱ ᱫᱚ?
ᱵᱟᱝ ᱵᱟᱝ ᱡᱩᱨᱤ ᱯᱟᱹᱨᱤ ᱜᱮ ᱵᱟᱵᱩ ᱢᱤᱫᱴᱤᱡ ᱢᱮᱱᱟᱭ ᱛᱟᱞᱤᱧᱟ᱾
ᱚᱻ
ᱱᱮ ᱪᱟᱨ ᱵᱚᱪᱷᱚᱨᱮ ᱦᱩᱭᱩᱜ ᱠᱟᱱᱟ᱾
ᱚᱻ ᱦᱮᱸ ᱛᱚ ᱵᱷᱟᱜᱮ ᱞᱮᱠᱟ ᱚᱞᱚᱜ ᱯᱟᱲᱦᱟᱣ ᱮ ᱵᱤᱱ᱾
ᱦᱮᱸ ᱢᱚᱱᱮ ᱢᱟᱛᱚ ᱚᱱᱟ ᱜᱮ ᱢᱚᱱᱮ ᱠᱟᱛᱮ ᱜᱮ ᱮᱦᱚᱵᱽ ᱦᱩᱭ ᱟᱠᱟᱱᱟ ᱦᱟᱸᱜ ᱫᱤᱠᱷᱤ ᱛᱤᱱ ᱫᱷᱟᱹᱵᱤᱡᱽ ᱜᱮ ᱦᱟᱸᱜ ᱟᱡ ᱮ ᱪᱟᱞᱟᱣ ᱫᱟᱲᱮᱭᱟᱜ ᱠᱟᱱᱟ, ᱦᱤᱛᱚᱜ ᱫᱚ ᱱᱤᱡᱮᱨᱟᱜ ᱠᱟ ᱛᱷᱟ ᱛᱮ ᱪᱟᱞᱟᱜ ᱟᱭ ᱟᱫᱚ ᱦᱟᱨᱟ ᱠᱟᱛᱮᱫ ᱫᱚ ᱱᱤᱡᱮᱨᱟᱜ ᱠᱟᱛᱷᱟ ᱛᱚ ᱵᱟᱠᱚ ᱪᱟᱞᱟᱜᱼᱟ ᱛᱚ᱾
ᱚᱠᱟ ᱞᱮᱠᱟ ᱠᱚ ᱰᱤᱥᱤᱥᱮᱱᱟ ᱚᱝᱠᱟ ᱜᱮᱛᱚ ᱠᱚ ᱪᱟᱞᱟᱜᱼᱟ,
ᱦᱳᱭ, ᱢᱮᱫᱴᱟᱝ ᱟᱹᱵᱤᱱ ᱜᱮ ᱟᱫᱚ ᱪᱮᱫ ᱠᱟ ᱞᱤᱧ ᱞᱮᱹᱭᱟ? ᱟᱵᱤᱱ ᱜᱮ ᱢᱤᱫᱴᱟᱝ ᱦᱮᱸ ᱢᱮᱫᱴᱟᱝ ᱩᱫᱩᱜ ᱰᱟᱦᱟᱨ ᱨᱮᱱ ᱫᱚ ᱟᱹᱵᱤᱱ ᱜᱮ ᱛᱟᱦᱮᱸᱱ ᱵᱤᱱ, ᱢᱟᱱᱮ ᱡᱟᱦᱱᱟᱜ ᱡᱩᱫ ᱵᱟᱹᱲᱤᱡᱽ ᱰᱟᱦᱟᱨ ᱛᱮ ᱥᱮᱴᱮᱨᱚᱜᱼᱟ ᱛᱟᱦᱞᱮ ᱟᱫᱚ, ᱫᱩᱜ ᱥᱳᱛᱳᱜᱼᱟᱭ ᱵᱤᱱ ᱢᱮᱜᱴᱟᱝ᱾ ᱱᱟᱯᱟᱭ ᱰᱟᱦᱟᱨ ᱛᱮ᱾
ᱚᱱᱟ ᱨᱮᱱ ᱱᱟᱜ ᱫᱟᱭᱤᱛᱛᱚ ᱫᱚ ᱜᱚᱜᱚ-ᱵᱟᱵᱟ ᱟᱜ ᱜᱮᱛᱚ᱾
ᱦᱳ
ᱩᱸᱻ ᱛᱟᱦᱞᱮ ᱟᱹᱵᱤᱱ ᱫᱚ ᱪᱮᱜ ᱞᱮᱠᱟ?
ᱟᱞᱤᱧ ᱫᱚ ᱰᱟᱹᱝᱜᱽᱣᱟᱹ ᱯᱟᱹᱨᱤ ᱜᱮᱭᱟᱞᱤᱧ ᱟᱞᱤᱧ ᱫᱚ ᱱᱤᱛᱚᱜ ᱫᱚ᱾
ᱚᱻ ᱦᱮᱸᱛᱚ᱾
ᱚᱻ
ᱟᱹᱞᱤᱧ ᱦᱚᱸ ᱱᱮᱜᱼᱮ ᱠᱟᱴᱤᱡ ᱜᱮᱭᱟᱭ ᱪᱟᱨ ᱵᱚᱪᱷᱚᱨ ᱦᱩᱭᱩᱜ ᱠᱟᱱᱟ ᱱᱮᱜᱼᱮ ᱱᱟᱨᱥ ᱤᱭᱟᱹᱨ ᱱᱟᱨᱥᱟᱨᱤ ᱨᱮᱞᱤᱧ ᱵᱷᱩᱛ ᱛᱤ ᱠᱟᱫᱮᱭᱟ ᱚᱱᱮ ᱵᱮᱥᱚᱨᱠᱟᱨᱤ ᱤᱥᱠᱩᱞ ᱨᱮ ᱾
ᱦᱩᱸ᱾
ᱟᱫᱚ
ᱦᱮᱸ ᱛᱚ ᱾ ᱟᱫᱚ ᱟᱞᱤᱧ ᱢᱟ ᱟᱞᱤᱧ ᱫᱚ ᱢᱟᱱᱮ ᱟᱞᱤᱧ ᱫᱚᱞᱤᱧ ᱮᱠᱞᱟ ᱜᱮᱭᱟ ᱢᱟᱱᱮ ᱟᱞᱤᱧ ᱫᱚ ᱚᱠᱚᱭ ᱦᱚᱸ ᱵᱟᱱᱩᱜ ᱚᱢᱟᱱᱮ ᱢᱟᱱᱮ ᱟᱻᱟᱞᱤᱧ ᱢᱟᱱᱮ ᱯᱩᱨᱟᱹ ᱮᱠᱞᱟ ᱜᱮ ᱾ ᱢᱟ ᱜᱚ ᱵᱟᱵᱟ ᱛᱟᱠᱚ ᱦᱚᱸ ᱵᱟᱱᱩᱜ ᱠᱚᱣᱟ ᱾ ᱢᱟᱱᱮ ᱵᱷᱟᱹᱭ ᱫᱟᱫᱟ ᱛᱟᱠᱚ ᱦᱚᱸ ᱵᱟᱱᱩᱜ ᱠᱚᱣᱟ ᱾ ᱟᱹᱞᱤᱧ ᱮ ᱚᱱᱟ ᱜᱮ ᱟᱞᱤᱧ ᱫᱚ ᱾ ᱚᱱᱮ ᱟᱞᱤᱧ ᱚᱠᱛᱚ ᱫᱚ ᱪᱮᱜ ᱟᱞᱤᱧᱟᱜ ᱩᱢᱮᱨ ᱡᱚᱠᱷᱚᱱ ᱯᱚᱱᱨᱚ ᱥᱳᱞᱞᱳ ᱛᱟᱦᱮᱸᱜ ᱠᱟᱱᱟ ᱩᱱ ᱚᱠᱛᱚ ᱨᱮᱜᱮ ᱜᱚ ᱵᱟᱵᱟ ᱛᱟᱹᱠᱤᱱ ᱫᱚ ᱢᱟᱱᱮ ᱵᱟᱹᱜᱤ ᱦᱚᱴᱚᱣᱟᱜ ᱞᱤᱧᱟ ᱠᱚ ᱾ ᱦᱳᱭ ᱟᱫᱚ ᱢᱟᱱᱮ ᱱᱤᱛᱳᱜ ᱢᱟ ᱟᱹᱞᱤᱧᱟᱜ ᱫᱚ ᱡᱟᱹᱥᱛᱤ ᱩᱢᱮᱨ ᱫᱚ ᱵᱟᱝ ᱠᱟᱱ ᱛᱟᱞᱤᱧ ᱨᱮᱦᱚᱸ ᱢᱟᱱᱮ ᱦᱚᱜ-ᱚᱭᱛᱚ ᱳᱭ ᱪᱷᱟᱵᱵᱤᱥ ᱥᱟᱛᱟᱥ ᱩᱢᱮᱨ ᱛᱟᱹᱞᱤᱧ ᱟᱹᱞᱤᱧᱟᱜ ᱫᱚ᱾
ᱚ ᱦᱮᱸ ᱛᱚ ᱟᱫᱚ ᱟᱫᱚ ᱛᱟᱦᱚᱞᱮ ᱠᱷᱟᱱ ᱫᱚ ᱚᱠᱚᱭ ᱴᱷᱮᱡ ᱵᱤᱱ ᱛᱟᱦᱮᱱᱟ ᱢᱟᱢᱟ ᱜᱷᱚᱨ ᱨᱮᱜᱮ?
ᱵᱟᱝ ᱵᱟᱝ ᱟᱹᱞᱤᱧ ᱛᱮᱜᱮ ᱟᱹᱞᱤᱧ ᱱᱤᱛᱚᱜ ᱫᱚᱞᱤᱧ ᱛᱤᱸᱜᱩ ᱠᱮᱴᱮᱡ ᱟᱠᱟᱱᱟ ᱛᱚ ᱟᱹᱞᱤᱧ ᱦᱚᱸ ᱟᱹᱞᱤᱧᱟᱜ ᱢᱚᱱᱮ ᱫᱚ ᱩᱱ ᱚᱠᱛᱚ ᱨᱮ ᱫᱚᱢᱮ ᱨᱟᱜᱽ ᱵᱟᱲᱟᱭ ᱛᱟᱦᱮᱸ ᱩᱭᱦᱟᱹᱨ ᱵᱟᱲᱟᱭᱟᱭ ᱟᱫᱚ ᱟᱹᱞᱤᱧ ᱞᱤᱧ ᱩᱭᱦᱟᱹᱨ ᱵᱟᱲᱟ ᱠᱮᱫᱟ ᱡᱮ ᱩᱱᱟᱹᱜ ᱩᱭᱦᱟᱹᱨ ᱵᱟᱲᱟ ᱠᱟᱛᱮᱫ ᱫᱚ ᱵᱟᱝ ᱜᱟᱱᱚᱜᱼᱟ ᱱᱤᱡᱮ ᱛᱮᱜᱮ ᱛᱤᱸᱜᱩ ᱠᱮᱴᱮᱡ ᱦᱩᱭᱩᱜᱼᱟ ᱮᱴᱟᱜ ᱦᱚᱲ ᱴᱷᱮᱱ ᱫᱚ ᱟᱥᱟ ᱠᱟᱛᱮ ᱵᱟᱞᱤᱧ ᱟᱫᱚ ᱢᱤᱫ ᱚᱠᱛᱚ ᱫᱚ ᱛᱮ ᱢᱟᱢᱟ ᱚᱲᱟᱜ ᱨᱮᱞᱤᱧ ᱛᱟᱦᱮᱸᱜ ᱠᱟᱱᱟ ᱛᱟᱦᱚᱞᱮ ᱟᱹᱰᱤ ᱠᱤᱪᱷᱩᱞ ᱞᱤᱧ ᱩᱭᱦᱟᱹᱨ ᱵᱷᱟᱵᱽᱱᱟ ᱠᱮᱜ ᱠᱟᱱ ᱛᱟᱦᱚᱞᱮ ᱚᱞ ᱯᱟᱲᱦᱟᱣ ᱨᱮᱦᱚᱸ ᱚᱸᱰᱮ ᱜᱮ ᱢᱤᱫ ᱥᱮᱨᱢᱟ ᱞᱤᱧ ᱠᱚ ᱛᱟᱦᱮᱱ ᱠᱷᱟᱱ ᱛᱟᱦᱚᱞᱮ ᱦᱚᱨᱮᱠ ᱨᱚᱠᱚᱢ ᱠᱟᱛᱷᱟ ᱠᱚᱠᱚ ᱢᱮᱱ ᱵᱟᱲᱟ ᱠᱮᱜ-ᱟ ᱾
ᱦᱮᱸ ᱦᱮᱸ ᱦᱮᱸ ᱦᱚᱲ ᱚᱲᱟᱜ ᱨᱮ ᱛᱟᱦᱮᱸ ᱞᱮᱱ ᱠᱷᱟᱡ ᱫᱚ ᱢᱮᱱ ᱜᱮᱭᱟ ᱠᱚ ᱾
ᱦᱳᱭ ᱟᱫᱚ ᱟᱞᱤᱧ ᱥᱚᱡᱟ ᱥᱩᱡᱤ ᱠᱚ ᱢᱮᱱ ᱨᱮᱦᱚᱸ ᱟᱠᱚ ᱟᱠᱚ ᱛᱮᱠᱚ ᱨᱚᱯᱚᱲᱟ ᱥᱮ ᱟᱫᱚ ᱚᱱᱟ ᱠᱟᱛᱷᱟ ᱠᱚᱜᱮ ᱟᱸᱡᱚᱢ ᱧᱟᱢᱚᱜ ᱜᱮᱭᱟ ᱾
ᱦᱳᱭ
ᱛᱟᱦᱚᱞᱮ ᱟᱹᱞᱤᱧ ᱟᱹᱞᱤᱧ ᱦᱚᱸᱞᱤᱧ ᱤᱭᱟᱹ ᱠᱮᱫᱟᱞᱤᱧ ᱵᱟᱝᱜᱮ ᱛᱟᱦᱚᱞᱮ ᱦᱟᱥᱟ ᱡᱟᱭᱜᱟ ᱠᱚᱫᱚ ᱢᱮᱱᱟᱜ ᱜᱮᱭᱟ ᱢᱟᱱᱮ ᱠᱚᱢ ᱯᱚᱠᱠᱷᱮ ᱟᱹᱞᱤᱧᱟᱜ ᱫᱚ ᱢᱟᱱᱮ ᱱᱚᱜᱼᱚᱭ ᱛᱚ ᱯᱟᱸᱪ ᱪᱷᱚ ᱵᱤᱜᱷᱟᱹ ᱟᱹᱞᱤᱧ ᱴᱷᱮᱜ ᱨᱮᱫᱚ ᱴᱷᱤᱠ ᱜᱮᱛᱟᱞᱤᱧᱟ᱾
ᱚ
ᱛᱟᱦᱚᱞᱮ ᱟᱹᱞᱤᱧ ᱛᱮᱜᱮᱞᱤᱧ ᱤᱭᱟᱹ ᱠᱮᱫᱟ ᱛᱟᱦᱚᱞᱮ ᱯᱟᱲᱦᱟᱣ ᱵᱟᱞᱤᱧ ᱯᱟᱲᱦᱟᱣ ᱠᱟᱱᱟ ᱢᱟᱱᱮ ᱠᱚᱞᱮᱡᱽ ᱠᱚᱫᱚᱞᱤᱧ ᱠᱚᱢᱯᱞᱤᱴ ᱠᱮᱫᱟ ᱱᱚᱝᱠᱟ ᱠᱟᱛᱮᱜ ᱜᱮ ᱾
ᱚ ᱟᱨᱦᱚᱸ ᱵᱟᱹᱵᱤᱱ ᱯᱟᱲᱦᱟᱣ ᱞᱮᱫᱟ ᱪᱮᱛᱟᱱ ᱥᱮᱜ ᱾
ᱵᱟᱝ ᱟᱫᱚ ᱵᱟᱹᱞᱤᱧ ᱤᱭᱟᱹ ᱞᱮᱫᱟ ᱞᱮᱭ ᱫᱟᱹᱞᱤᱧ ᱫᱚ ᱪᱟᱥ ᱠᱟᱹᱢᱤ ᱱᱚᱣᱟ ᱦᱚ ᱞᱤᱧ ᱨᱟᱠᱟᱵ ᱠᱮᱫᱟ ᱛᱟᱦᱚᱞᱮ ᱫᱚ ᱟᱹᱞᱤᱧ ᱞᱤᱧ ᱞᱟᱹᱭᱫᱟ ᱡᱮ ᱡᱟᱦᱟᱱᱟᱜ ᱜᱮ ᱢᱮᱫᱴᱟᱝ ᱵᱮᱵᱥᱟ ᱞᱤᱧ ᱠᱚᱨᱟᱣ ᱞᱟᱹᱜᱤᱫ᱾
ᱚ ᱮᱢᱮ ᱵᱤᱱ ᱠᱚᱢᱯᱞᱤᱴ ᱠᱟᱜ ᱠᱮᱭᱟ ᱡᱟᱦᱟᱸ ᱞᱮᱠᱟ ᱜᱮ ᱾
ᱚ ᱟᱹᱞᱤᱧ ᱫᱚᱞᱤᱧ ᱢᱚᱱᱮ ᱫᱚᱞᱤᱧ ᱢᱚᱱᱮ ᱞᱮᱫᱟ ᱛᱟᱦᱚᱞᱮ ᱠᱚᱨᱟᱣ ᱛᱚ ᱜᱟᱱᱚᱜᱼᱟ᱾
ᱦᱮᱸ
ᱮ ᱱᱮᱛᱟᱨ ᱫᱚ ᱟᱸᱡᱚᱢᱚᱜ ᱠᱟᱱᱟ ᱛᱚ ᱟᱨᱦᱚᱸ ᱢᱤᱫ ᱥᱮᱨᱢᱟ ᱠᱟᱫᱟ ᱠᱚ᱾
ᱦᱳᱭ ᱧᱮᱞ ᱵᱤᱱ ᱪᱮᱥᱴᱟ ᱠᱟᱛᱮᱜ ᱡᱩᱫᱤ ᱵᱤᱱ ᱠᱚᱨᱟᱣ ᱫᱟᱲᱮᱭᱟᱜ ᱠᱷᱟᱡ ᱫᱚ ᱟᱨᱦᱚᱸ ᱵᱷᱟᱹᱜᱤᱜᱼᱟ ᱠᱟᱨᱚᱱ ᱫᱚ ᱦᱩᱭᱩᱜ ᱠᱟᱱᱟ ᱮ ᱮᱢᱮ ᱵᱮᱱ ᱠᱚᱨᱟᱣ ᱞᱮᱠᱷᱟᱡ ᱱᱮᱴ ᱥᱮᱴ ᱨᱮ ᱟᱨᱚ ᱪᱟᱱ ᱤᱭᱟᱹ ᱠᱚᱢᱯᱤᱴ ᱯᱤᱴᱤᱥᱮᱱ ᱞᱟᱜᱟᱣ ᱞᱮᱱ ᱠᱷᱟᱡ ᱡᱩᱫᱤ ᱪᱟᱱᱥ ᱠᱚ ᱡᱩᱫᱤ ᱧᱟᱢᱚᱜ ᱠᱷᱟᱡ ᱫᱚ
ᱦᱳᱭ ᱟᱹᱞᱤᱧ ᱦᱚᱸ ᱚᱱᱟ ᱜᱮᱞᱤᱧ ᱧᱮ ᱟᱹᱞᱤᱧ ᱞᱤᱧ ᱧᱮᱞ ᱫᱟᱞᱤᱧ ᱪᱮᱫ ᱞᱤᱧ ᱪᱤᱠᱟᱹᱭᱟ ᱢᱟᱱᱮ ᱟᱹᱞᱤᱧ ᱩᱭᱦᱟᱹᱨ ᱵᱷᱟᱵᱽᱱᱟ ᱠᱚᱫᱚ ᱟᱹᱰᱤ ᱩᱛᱟᱹᱨ ᱜᱮ ᱢᱮᱱᱟᱜᱼᱟ ᱛᱚ᱾
ᱦᱳᱭ ᱦᱳᱭ, ᱟᱨ ᱛᱟᱯᱚᱨᱮ ᱤᱭᱟᱹ ᱮᱠᱞᱟ ᱦᱚᱲ ᱦᱮᱛᱳᱜ ᱫᱚ ᱪᱤᱞᱤ ᱦᱚᱸ ᱵᱟᱹᱱᱩᱜ ᱠᱟᱜ ᱠᱚᱣᱟ ᱡᱷᱚᱛᱚ ᱥᱮᱫ ᱜᱮ ᱥᱟᱢᱵᱲᱟᱣ ᱦᱩᱭᱩᱜ ᱛᱟᱵᱤᱱᱟ ᱧᱮᱞ ᱦᱩᱭᱩᱜ
ᱦᱳᱭ ᱚᱱᱟ ᱠᱷᱟᱹᱛᱤᱨ ᱛᱮ, ᱟᱫᱚ ᱱᱤᱛᱚᱜ ᱫᱚ ᱢᱤᱫᱴᱟᱝ ᱵᱮᱵᱥ ᱥᱟ ᱠᱟᱹᱢᱤ ᱨᱮᱞᱤᱧ ᱞᱟᱜᱟᱣ ᱠᱟᱫᱟᱢ ᱛᱚ ᱛᱟᱦᱚᱞᱮ ᱚᱱᱟᱜᱮ ᱧᱮᱞᱚᱜ ᱠᱟᱱᱟ ᱡᱮ, ᱪᱤᱠᱟᱹᱜ ᱠᱟᱱ ᱛᱟᱞᱤᱧᱟ᱾ ᱱᱮᱴ, ᱵᱮᱵᱽᱥᱟ ᱢᱮᱱ ᱛᱮᱫᱚ ᱱᱚᱣᱟ ᱡᱮ ᱟᱹᱞᱤᱧᱟᱜ ᱫᱚ ᱢᱟᱱᱮ ᱢᱤᱫᱴᱟᱝ ᱯᱷᱮᱠᱴᱨᱤ ᱥᱟᱞᱟᱜ ᱞᱮᱱᱫᱮᱱ᱾ ᱢᱟᱱᱮ ᱟᱹᱞᱤᱧ ᱚᱸᱰᱮ ᱠᱷᱚᱱᱟᱜ ᱢᱟᱱᱮ ᱡᱩᱛᱟᱹ ᱨᱮᱱᱟᱜ ᱠᱟᱱᱟ᱾
ᱦᱮᱸ᱾
ᱛᱟᱦᱞᱮ ᱚᱸᱰᱮ ᱠᱷᱚᱱᱟᱜ ᱟᱞᱤᱧ ᱴᱷᱮᱱ ᱦᱤᱡᱩᱜᱼᱟ, ᱚᱱᱟ ᱟᱞᱤᱧ ᱛᱤᱱᱟᱹᱜ ᱢᱟᱱᱮ ᱟᱹᱞᱤᱧᱟᱜ ᱤᱭᱟᱹ ᱨᱮ ᱮᱸ ᱟᱱᱰᱟᱨ ᱨᱮ ᱛᱤᱱᱟᱹᱜ ᱜᱟᱱ ᱦᱤᱡᱩᱜᱼᱟ ᱛᱟᱦᱚᱞᱮ ᱚᱸᱰᱮ ᱟᱹᱞᱤᱧ ᱛᱤᱱᱟᱹᱜ ᱜᱟᱱ ᱟᱢ ᱯᱮᱠᱮᱡᱤᱝ ᱠᱟᱛᱮᱜ ᱟᱨᱦᱚᱸ ᱞᱤᱧ ᱤᱢᱯᱳᱨᱴ ᱫᱟᱲᱮᱜᱼᱟ ᱢᱟᱱᱮ ᱥᱟᱺᱜᱤᱧ ᱥᱮᱫ ᱟᱨᱦᱚᱸ ᱞᱤᱧ ᱠᱳᱞ ᱫᱟᱲᱮᱭᱟᱜᱼᱟ᱾ ᱛᱤᱱᱟᱹᱜ ᱪᱮᱫᱠᱟ ᱞᱤᱧ ᱠᱚᱨᱟᱣ ᱫᱟᱲᱮᱜᱼᱟ ᱠᱚᱨᱟᱣ ᱠᱟᱜ-ᱟ, ᱟᱫᱚ ᱱᱤᱛ ᱛᱳᱜ ᱫᱷᱟᱹᱵᱤᱡ ᱫᱚ ᱪᱟᱸᱫᱳ ᱵᱚᱸᱜᱟ-ᱟᱜ ᱫᱟᱭᱟ ᱫᱩᱞᱟᱹᱲ ᱛᱮ ᱱᱤᱛᱚᱜ ᱫᱷᱟᱹᱵᱤᱡ ᱫᱚ ᱠᱟᱹᱴᱤᱡ ᱴᱷᱤᱠ ᱴᱷᱟᱠ ᱜᱮ ᱨᱟᱠᱟᱵ ᱠᱟᱱᱟ᱾ ᱟᱫᱚ ᱦᱟᱯᱮᱱ ᱫᱤᱱ ᱟᱨᱦᱚᱸ ᱡᱮᱢᱚᱱ ᱚᱱᱟ ᱜᱮ ᱢᱟᱨᱟᱝ ᱥᱮᱫ ᱦᱩᱭᱩᱜ ᱠᱷᱟᱱ ᱛᱟᱞᱦᱮ ᱟᱹᱞᱤᱧᱟᱜ ᱟᱨᱦᱚᱸ ᱠᱟᱹᱴᱤᱡ ᱱᱟᱯᱟᱭ ᱠᱚᱜ-ᱟ, ᱦᱳᱭ᱾
ᱚ ᱛᱟᱞᱦᱮ ᱚᱲᱟᱜ ᱨᱮᱫᱚ ᱟᱫᱚ ᱩᱸ ᱡᱮ ᱤᱡᱟᱹ ᱠᱚᱫᱚ ᱵᱟᱹᱱᱩᱜ ᱠᱚᱣᱟ ᱰᱟᱝᱨᱤ ᱢᱮᱨᱚᱢ ᱠᱚᱫᱚ?
ᱵᱟᱝ ᱵᱟᱝ ᱫᱚᱦᱚ ᱠᱚᱜ ᱠᱚᱣᱭᱟ᱾
ᱦᱮᱸ ᱮᱠᱞᱟ ᱦᱚᱲᱮᱢ ᱪᱤᱠᱟᱹᱭᱟ ᱩᱱᱟᱹᱜ ᱚᱱᱟᱜᱚᱜ ᱩᱱᱠᱩ ᱡᱤᱱᱤᱥ ᱫᱚᱦᱚ ᱠᱚᱛᱛᱮ ᱜᱮᱞᱮ ᱟᱢᱟᱜ ᱠᱟᱹᱢᱤ ᱵᱟᱝ ᱦᱩᱭᱩᱜᱼᱟ ᱱᱚᱛᱮ ᱯᱟᱲᱦᱟᱣ ᱠᱟᱹᱢᱤ ᱵᱟᱝ ᱦᱩᱭᱩᱜ ᱛᱟᱢᱟ᱾ ᱩᱸ ᱛᱟᱞᱦᱮ ᱤᱥᱤᱱ ᱵᱟᱥᱟᱝ ᱡᱚᱜ ᱜᱤᱰᱤ ᱡᱷᱚᱛᱚ ᱜᱮ ᱟᱢ?
ᱦᱮᱸ ᱦᱮᱸ ᱟᱹᱞᱤᱧ ᱛᱮᱜᱮ, ᱟᱜ ᱟᱫᱚ ᱢᱟᱱᱮ ᱚᱲᱟᱜ ᱨᱮᱱ ᱦᱟᱸᱜ ᱢᱟᱱᱮ ᱡᱟᱦᱟᱸᱭ ᱦᱚᱯᱚᱱ ᱵᱟ ᱛᱟᱠᱚ ᱠᱚ ᱫᱚ ᱵᱟᱹᱱᱩᱜ ᱠᱚᱣᱟ ᱡᱮᱴᱷᱟ ᱛᱟᱠᱚ ᱢᱮᱱᱟᱜ ᱠᱚ ᱛᱟᱞᱦᱮ ᱩᱱᱠᱩ ᱠᱚ ᱠᱩᱞᱤ ᱜᱮᱭᱟ ᱞᱟᱹᱭ ᱟᱠᱚ ᱡᱮ ᱟᱹᱜᱩ ᱟᱢᱟᱞᱮ ᱱᱚᱝᱠᱟ ᱵᱮᱯᱟᱨ᱾ ᱟᱫᱩᱧ ᱞᱟᱹᱭᱟ ᱡᱮ ᱵᱟᱝ ᱜᱮ ᱡᱚᱠᱷᱚᱱ ᱤᱧᱟᱹᱜ ᱟ ᱢᱟᱱᱮ ᱟᱱᱟᱴ ᱨᱮ ᱛᱟᱦᱮᱜᱸ ᱠᱟᱱᱟ ᱛᱚᱠᱷᱚᱱ ᱫᱚ ᱥᱩᱨᱩᱜ ᱠᱟᱱᱟ ᱱᱤᱛᱚᱜ ᱡᱚᱠᱷᱚᱱ ᱡᱟᱦᱟᱱᱟᱜ ᱢᱤᱫᱴᱟᱝ ᱱᱟᱣᱟ ᱴᱷᱟᱶ ᱛᱤᱧ ᱥᱮᱴᱮᱨᱚᱜ ᱠᱟᱱᱟ ᱱᱤᱛᱚᱜ ᱫᱚ ᱟᱫᱚᱯᱮ, ᱤᱧ ᱞᱟᱹᱜᱤᱫ ᱦᱟᱱᱟ ᱵᱟᱝ ᱱᱟᱣᱟ ᱵᱟᱝᱯᱮ ᱞᱟᱹᱭᱚᱜ ᱠᱟᱱᱟ᱾
ᱦᱩᱸ ᱴᱷᱤᱠ ᱜᱮᱭᱟ ᱴᱟᱭᱤᱢ ᱠᱚ ᱪᱟᱵᱟ ᱦᱤᱡᱩᱜ ᱠᱟᱱ ᱛᱟᱞᱟᱝᱟ ᱟᱫᱚ᱾
ᱦᱳᱭ ᱴᱷᱤᱠ ᱜᱮᱭᱟ ᱢᱟ ᱛᱟᱦᱞᱮ, ᱱᱟᱯᱟᱭ ᱛᱮ ᱡᱚᱸᱦᱟᱨ ᱜᱮ ᱢᱟ᱾